ᱦᱮᱞᱳ
ᱦᱮᱞᱳ ᱦᱮ ᱵᱚᱭᱦᱟ ᱱᱟᱯᱟᱭ ᱜᱮ ᱟᱸᱡᱚᱢᱚᱜ ᱠᱟᱱ ᱜᱮᱭᱟ ᱥᱮ ᱪᱮᱫ ᱞᱮᱠᱟ
ᱦᱳᱭ ᱱᱟᱯᱟᱭ ᱜᱮ
ᱟᱪᱪᱷᱟ ᱟᱪᱪᱷᱟ ᱟᱨ ᱛᱚᱵᱮ ᱪᱮᱫᱮ ᱞᱮᱠᱟ ᱱᱟᱯᱟᱭ ᱵᱟᱲᱟ ᱜᱮᱭᱟᱯᱮ ᱡᱚᱛᱚ ᱦᱚᱲ ᱠᱚᱜᱮ
ᱦᱮᱸ ᱡᱚᱛᱚ ᱦᱚᱲ ᱜᱮ ᱱᱟᱯᱟᱭ ᱵᱟᱲᱟ ᱟᱯᱮ
ᱦᱮᱸ ᱟᱞᱮ ᱦᱚᱸ ᱱᱚᱜ-ᱚᱭ ᱱᱤᱛᱚᱜ ᱫᱷᱟᱹᱵᱤᱡ ᱢᱟ ᱦᱟᱸᱜ ᱱᱟᱯᱟᱭ ᱵᱟᱲᱟ ᱜᱮᱭᱟᱞᱮ ᱪᱟᱸᱫᱳ ᱵᱚᱸᱜᱟᱣᱟᱜ ᱫᱩᱞᱟᱹᱲ ᱫᱟᱭᱟ ᱛᱮᱜᱮ ᱢᱮᱱ ᱫᱟᱲᱮᱭᱟᱜᱼᱟ ᱦᱟ ᱱᱮ ᱱᱝᱠᱟ ᱜᱮ ᱱᱟᱯᱟᱭ ᱜᱮᱵᱚᱱ ᱛᱟᱦᱮᱱ ᱵᱟᱲᱟᱭ ᱠᱷᱟᱡ ᱜᱮ ᱡᱚᱛᱚᱣᱟᱜ ᱠᱟᱹᱢᱤ ᱠᱚᱵᱚᱱ ᱠᱚᱨᱟᱣ ᱫᱟᱲᱮᱭᱟᱜᱼᱟ ᱥᱮ ᱵᱟᱝ ᱟᱨ ᱡᱩᱫᱤ ᱦᱚᱲᱢᱚ ᱡᱤᱣᱤ ᱜᱮ ᱱᱟᱯᱟᱭ ᱵᱟᱝ ᱛᱟᱦᱮᱱ ᱛᱟᱢ ᱠᱷᱟᱡ ᱫᱚ ᱪᱮᱫᱦᱚᱸᱦᱟᱜ ᱵᱟᱢ ᱪᱤᱠᱟ ᱫᱟᱲᱮᱼᱟ ᱥᱮ ᱵᱟᱝ
ᱦᱳᱭ ᱦᱳᱭ
ᱟᱨ ᱛᱚᱵᱮ ᱱᱤᱛᱚᱜ ᱚᱠᱛᱮ ᱨᱮᱫᱚ ᱪᱮᱫ ᱠᱚ ᱪᱤᱠᱟ ᱵᱟᱲᱟ ᱦᱩᱭᱩᱜ ᱠᱟᱱᱟ?
ᱱᱤᱛᱚᱜ ᱫᱚ ᱪᱮᱫ ᱦᱚᱸ ᱵᱟᱝ ᱚᱲᱟᱜ ᱠᱚᱨᱮᱜᱤ
ᱦᱩᱸ ᱦᱩᱸ ᱟᱨ ᱠᱟᱹᱢᱤ ᱠᱟᱹᱥᱱᱤ ᱞᱮ ᱠᱟᱛᱮ?
ᱱᱤᱛᱚᱜ ᱫᱚ ᱱᱚᱜᱚᱭ ᱛᱚ ᱪᱟᱥ ᱫᱤᱱ ᱠᱟᱱᱟ ᱛᱚ ᱞᱟ ᱠᱚ ᱜᱮ ᱜᱤᱰᱤ ᱵᱟᱲᱟ ᱠᱚ ᱦᱳᱭ ᱠᱟᱱᱟ᱾ ᱟᱨ ᱫᱟᱜᱽ ᱵᱟᱝ ᱛᱮ
ᱨᱚᱦᱚᱭ ᱫᱚ ᱟᱣᱨᱤ ᱭᱟᱜᱼᱟ
ᱟᱪᱪᱷᱟ ᱟᱪᱪᱷᱟ ᱢᱟᱱᱮ ᱟᱯᱮ ᱦᱚᱸ ᱫᱟᱜᱽ ᱵᱷᱚᱨ ᱥᱟ ᱜᱮ ᱢᱮᱱᱟᱜ ᱯᱮᱭᱟ ᱥᱮ
ᱦᱳᱭ ᱦᱮᱸ ᱟᱞᱮ ᱛᱚ ᱱᱚ ᱛᱮ ᱫᱚ ᱫᱟᱜ ᱵᱷᱚᱨ ᱥᱟ ᱜᱮ
ᱟᱪᱪᱷᱟ ᱟᱪᱪᱷᱟ ᱟᱞᱮ ᱥᱮ ᱦᱚᱸ ᱱᱚᱜᱼᱚᱭ ᱮᱨ ᱟᱯᱷᱚᱨ ᱠᱚ ᱠᱚᱨᱟᱣ ᱵᱟᱲᱟᱣ ᱠᱟᱫᱟ ᱟᱫᱚ ᱡᱟᱱᱟᱢ ᱦᱚᱸ ᱡᱟᱱᱟᱢ ᱵᱟᱲᱟ ᱠᱟᱱ ᱜᱮᱭᱟ ᱢᱤᱫ ᱱᱚᱝᱠᱟ ᱢᱤᱫ ᱠᱟᱹᱴᱩᱵ ᱞᱮᱠᱟ ᱦᱟᱸᱜ ᱟᱫᱚ ᱟᱹᱣᱨᱤ ᱡᱟᱱᱟᱢ ᱩᱛᱟᱹᱨ ᱚᱜᱼᱟ ᱟᱨ ᱫᱟᱜᱽ ᱦᱚᱸ ᱱᱚᱜᱼᱚᱭ ᱮᱱ ᱛᱮ ᱫᱟᱜᱽ ᱦᱚᱸ ᱵᱟᱭ ᱫᱟᱜᱽ ᱟᱞᱮ ᱠᱟᱱ ᱜᱮ ᱱᱚ ᱛᱮ ᱦᱚᱸ ᱛᱤᱦᱤᱧ ᱢᱟ ᱢᱮᱱ ᱫᱟᱲᱮ ᱭᱟᱜ ᱟᱹᱰᱤ ᱥᱤᱛᱩᱢ ᱠᱟᱫᱟ ᱡᱟᱨᱟᱫ ᱡᱚᱨᱟᱫ ᱟᱨ ᱢᱚᱸᱡᱽ ᱜᱮ ᱵᱟᱝ ᱵᱩ ᱡᱷᱟᱹᱜ ᱠᱟᱱᱟ ᱨᱩᱢ ᱠᱚ ᱨᱮ ᱦᱚᱸ ᱵᱟᱢ ᱛᱟᱦᱮᱸᱱ ᱫᱟᱲᱮ ᱭᱟᱜᱼᱟ ᱟᱫᱚ ᱚᱱᱟ ᱤᱭᱟᱹᱛᱮ ᱤᱧ ᱦᱟᱸᱜ ᱱᱚᱝ ᱠᱟ ᱵᱟᱦᱮ ᱨᱮ ᱨᱮᱧ ᱦᱮᱡ ᱠᱟᱱᱟ᱾ ᱫᱟᱨᱮ ᱞᱟᱛᱟᱨ ᱨᱮ ᱫᱟᱨᱮ ᱞᱟᱛᱟᱨ ᱨᱮ ᱫᱚ ᱱᱟᱯᱟᱭ ᱜᱮ ᱵᱩᱡᱷᱟᱹᱜ ᱠᱟᱱᱟ᱾
ᱦᱩᱸ
ᱟᱨ ᱟᱯᱮ ᱥᱮᱱᱟᱜ ᱦᱚᱭ ᱦᱤᱸ ᱥᱤᱫ ᱠᱚ ᱫᱚ ᱪᱮᱫ ᱞᱮᱠᱟ ᱛᱮᱦᱮᱧ ᱟᱜ
ᱟᱞᱮ ᱥᱮᱫ ᱫᱚ ᱱᱚᱝ ᱠᱟ ᱨᱤᱢᱤᱞ ᱫᱟᱭ ᱠᱷᱟᱱᱤᱠ ᱥᱤᱛᱩᱝ ᱮᱫᱟᱭ
ᱦᱩᱸ ᱦᱩᱸ
ᱴᱷᱟᱱᱰᱟ ᱜᱮ ᱵᱩᱡᱷᱟᱹᱜ ᱠᱟᱱᱟ ᱟᱨᱠᱤ ᱦᱚ ᱞᱟ ᱱᱟᱜ ᱫᱟᱜ ᱠᱟᱫᱟᱭ ᱛᱚ ᱟᱨ ᱛᱤᱦᱤᱧ ᱦᱚᱸ ᱢᱮᱜᱞᱟ ᱢᱮᱜᱞᱟ ᱮᱫᱟᱭ ᱚᱠᱟ ᱥᱚᱢᱚᱭ ᱫᱚ
ᱟᱪᱪᱷᱟ ᱟᱪᱪᱷᱟ ᱦᱮᱸ ᱢᱟᱱᱮ ᱢᱮᱱ ᱫᱟᱲᱮ ᱭᱟᱜᱼᱟ᱾ ᱟᱪᱠᱟ ᱟᱪᱠᱟ ᱫᱟᱜᱽ ᱜᱟ ᱟᱪᱠᱟ ᱟᱪᱠᱟ ᱱᱚᱣᱟ ᱥᱤᱛᱩᱝ ᱞᱚ ᱞᱚ ᱱᱚᱝ ᱠᱟ ᱵᱩᱡᱷᱟᱹᱜ ᱠᱟᱱᱟ ᱦᱟᱸᱜ
ᱦᱩᱸ ᱦᱩᱸ
ᱛᱚ ᱱᱚᱜᱼᱚᱭ ᱱᱤᱭᱟᱹ ᱫᱚᱢ ᱢᱮᱱ ᱫᱟᱲᱮ ᱭᱟᱜ ᱠᱮᱭᱟ ᱵᱚᱞᱮ ᱱᱮᱛᱟᱨ ᱱᱚᱜ ᱱᱚᱝ ᱠᱟ ᱫᱟᱨᱮ ᱠᱚ ᱠᱚ ᱢᱟᱜ ᱤᱫᱤ ᱭᱮᱫᱟ ᱵᱟᱹᱭ ᱵᱟᱹᱭ ᱛᱮ ᱥᱮ ᱟᱭᱢᱟ ᱞᱮᱠᱟᱱ ᱯᱚᱞᱩ ᱭᱮᱥᱚᱱ ᱠᱚ ᱦᱩᱭᱩᱜ ᱠᱟᱱᱟ᱾ ᱚ ᱮᱭᱟᱨ ᱯᱚᱞᱩ ᱥᱚᱱ ᱥᱮ ᱢᱮ ᱫᱟᱲᱮ ᱦᱚᱭ ᱵᱟᱹᱲᱤ ᱡᱚᱜ ᱠᱟᱱᱟ ᱦᱟᱸᱜ ᱱᱚᱣᱟ ᱫᱩᱸᱦᱟᱹ ᱠᱚ ᱛᱮ ᱥᱮ ᱟᱭᱢᱟ ᱞᱮᱠᱟᱱ ᱡᱤᱱᱤᱥ ᱛᱮ ᱟᱫᱚ ᱱᱚᱭᱼᱟ ᱱᱤᱭᱟᱹ ᱤᱭᱟᱹ ᱛᱮ ᱜᱮ ᱦᱟᱸᱜ ᱢᱮᱱ ᱫᱟᱲᱮ ᱭᱟᱜᱼᱟ ᱱᱚᱝ ᱠᱟᱱ ᱮᱴᱠᱮ ᱴᱚᱬᱮ ᱠᱚ ᱨᱟᱠᱟ ᱵᱚᱜ ᱠᱟᱱᱟ ᱡᱮ ᱟᱪᱠᱟ ᱜᱮ ᱫᱟᱜᱟ᱾ ᱟᱨ ᱦᱚᱸ ᱟᱹᱰᱤ ᱡᱟᱹᱥᱛᱤ ᱥᱤᱛᱩᱝ ᱮᱱ ᱛᱮᱫ ᱱᱤᱛᱚᱜ ᱦᱟᱜ ᱡᱟᱹᱯᱩᱫ ᱫᱤᱱ ᱛᱤᱭᱟᱟᱹᱜ ᱮᱱ ᱮᱱ ᱨᱮ ᱦᱚᱸ ᱱᱤᱛᱚᱜ ᱢᱚᱸᱡᱽ ᱛᱮ ᱵᱟᱭ ᱫᱟᱜ ᱠᱟᱫᱟ ᱦᱟᱸᱜ
ᱦᱩᱸ
ᱟᱫᱚ ᱦᱤᱡᱩᱜ ᱠᱟᱱ ᱫᱤᱱ ᱨᱮᱱᱟᱜ ᱜᱮ ᱟᱹᱰᱤ ᱵᱷᱟᱵ ᱱᱟ ᱵᱩᱡᱷᱟᱹᱜ ᱠᱟᱱᱟ ᱵᱚ ᱞᱮ ᱪᱮᱫ ᱞᱮᱠᱟ ᱫᱟᱜᱟ ᱥᱮ ᱵᱟᱭ ᱫᱟᱜᱟ ᱦᱟᱸᱜ ᱱᱤᱭᱟᱹ ᱵᱚᱪᱷᱚᱨ ᱫᱚ
ᱚᱱᱟ ᱫᱚ ᱴᱷᱤᱠ ᱠᱟᱛᱷᱟ ᱟᱨᱚ ᱱᱤᱛᱚᱜ ᱫᱚ ᱫᱟᱜ ᱫᱤᱱ ᱠᱟᱱᱟ ᱥᱮ ᱟᱡᱮ ᱫᱚ ᱵᱟᱭ ᱫᱟᱜ ᱫᱟ ᱟᱨᱠᱤ
ᱦᱮᱸ ᱦᱮᱸ ᱛᱚ ᱱᱤᱛ ᱱᱤᱭᱟᱹ ᱠᱚ ᱜᱮ ᱢᱮᱱ ᱫᱟᱲᱮ ᱟᱢ ᱫᱟᱨᱮ ᱢᱟᱜ ᱫᱚ ᱠᱚ ᱟᱹᱰᱤ ᱡᱟᱹᱥᱛᱤ ᱦᱟᱜ ᱟᱵᱚᱥ ᱥᱳᱭᱱ ᱢᱚᱱ ᱢᱟᱱᱮ ᱦᱚᱲ ᱦᱚᱯᱚᱱ ᱫᱚ ᱮᱱᱦᱚᱸᱠᱚ ᱠᱚᱢ ᱠᱚ ᱢᱟᱜ ᱫᱟ ᱢᱟᱜ ᱮ ᱠᱟᱱ ᱠᱷᱟᱡ ᱠᱚ ᱟᱯᱱᱟᱨ ᱚᱲᱟᱜ ᱫᱩᱣᱟᱹᱨ ᱥᱤᱞ ᱯᱤᱧ ᱠᱚ ᱞᱟᱹᱜᱤᱫ ᱜᱮ ᱟᱨ ᱟᱹᱰᱤ ᱡᱟᱹᱥᱛᱤ ᱢᱟᱱᱮ ᱵᱟᱢ ᱢᱮᱱ ᱫᱟᱲᱮᱭᱟᱜᱼᱟ ᱵᱚ ᱞᱮ ᱯᱩᱨᱟᱹ ᱠᱷᱮᱛ ᱠᱚ ᱥᱮ ᱵᱤᱞᱚᱱ ᱵᱤᱞᱚᱱ ᱠᱚ ᱢᱟᱜ ᱤᱫᱤ ᱫᱟ ᱱᱚᱣᱟ ᱫᱚ ᱦᱟᱸᱜ ᱡᱟᱹᱥᱛᱤ ᱢᱟᱱᱮ ᱚᱠᱟ ᱚᱠᱟ ᱠᱚ ᱨᱮ ᱥᱚᱦᱚᱨ ᱵᱟᱡᱟᱨ ᱠᱚ ᱵᱮᱱᱟᱜ ᱠᱟᱱᱟ ᱢᱮᱱ ᱫᱟᱲᱮᱟᱜᱼᱟᱢ ᱥᱟᱨᱤᱠ ᱨᱮᱱ ᱥᱮ ᱤᱱᱰᱟᱥᱴᱮᱨᱟ ᱞᱟᱭᱡᱮᱥᱮᱱ ᱠᱚ ᱦᱩᱭᱩᱜ ᱠᱟᱱᱟ ᱥᱮ ᱠᱟᱨ ᱠᱷᱟᱱᱟ ᱠᱚ ᱠᱚ ᱵᱮᱱᱟᱣ ᱫᱟ ᱥᱮ ᱯᱷᱮᱠ ᱴᱤᱨᱤ ᱠᱚᱱᱦᱟᱸᱜ ᱫᱚ ᱚᱱᱟ ᱞᱟᱹᱜᱤᱫ ᱟᱭᱢᱟ ᱫᱟᱨᱮ ᱠᱚ ᱠᱚ ᱢᱟᱜ ᱫᱟ ᱨᱟ ᱯᱷᱮᱠ ᱴᱨᱤ ᱠᱚ ᱦᱚᱸ ᱪᱮᱫ ᱠᱚ ᱯᱷᱮᱠ ᱴᱨᱤ ᱵᱮᱱᱟᱜ ᱠᱟᱱᱟ ᱚᱱᱟ ᱛᱮ ᱦᱚᱭ ᱦᱤᱸᱥᱤᱫ ᱠᱚ ᱵᱟᱹᱲᱤᱡ ᱪᱟᱵᱟᱜ ᱠᱟᱱᱟ᱾ ᱟᱨ ᱱᱚᱼᱚ ᱱᱚᱝᱠᱟ ᱜᱮ ᱡᱩᱫᱤ ᱪᱟᱞᱟᱣ ᱤᱫᱤ ᱞᱮᱱᱟᱡ ᱫᱚ ᱦᱤᱡᱩᱜ ᱠᱟᱱ ᱫᱤᱱᱨᱮᱦᱚᱸ ᱟᱭᱢᱟ ᱞᱮᱠᱟᱱ ᱮᱴᱠᱮ ᱴᱚᱬᱮ ᱨᱟᱠᱟᱵ ᱫᱟᱲᱮᱟᱼᱟ ᱥᱮ ᱵᱟᱝ?
ᱦᱮᱸ ᱦᱮᱸᱮ
ᱟᱨ ᱛᱚᱵᱮ ᱪᱷᱟ ᱱᱚᱣᱟ ᱪᱟᱥᱵᱟᱥ ᱫᱚ ᱦᱟᱸᱜ ᱟᱯᱮ ᱥᱮᱫ ᱫᱚ ᱪᱮᱫ ᱞᱮᱠᱟ ᱢᱟᱱᱮ? ᱦᱩᱲᱩ ᱢᱚᱛᱚᱭ ᱜᱮᱯᱮ ᱪᱟᱥᱟ ᱱᱚᱣᱟ ᱵᱚᱪᱷᱚᱨ ᱨᱮ ᱢᱤᱫ ᱫᱷᱟᱣ ᱥᱮ?
ᱦᱮᱸ ᱟᱞᱮ ᱫᱚ ᱵᱚᱪᱷᱚᱨ ᱨᱮ ᱢᱤᱼᱼ
ᱦᱮᱸ ᱟᱫᱚ ᱫᱟᱜ ᱨᱮᱱᱟᱜ ᱥᱩᱵᱤᱫᱷᱟ ᱡᱟᱫ ᱡᱟᱹᱱᱤᱡ ᱢᱚᱡᱽᱛᱮ ᱵᱟᱹᱱᱩᱜᱼᱟ ᱥᱮ ᱪᱮᱫ ᱞᱮᱠᱟ ᱦᱟ?
ᱦᱮᱸ ᱦᱮᱸ ᱫᱟᱜ ᱨᱮᱱᱟᱜ ᱥᱩᱵᱤᱫᱟ ᱠᱚᱜᱮ ᱵᱟ ᱦᱚᱛᱮᱝ ᱛᱮᱜᱮ ᱮ ᱢᱤᱫᱼᱼ ᱚᱱᱟ ᱜᱮ ᱪᱟᱥ ᱦᱩᱭᱳᱜᱼᱟ᱾
ᱟᱪᱪᱷᱟ ᱟᱪᱷᱟ᱾ ᱦᱮᱸ ᱟᱞᱮᱮᱥᱮᱫ ᱦᱚᱸ ᱚᱱᱮ ᱚᱱᱠᱟ ᱫᱷᱟᱨᱟ ᱜᱮ ᱢᱮᱱ ᱫᱟᱲᱮᱼᱟ᱾ ᱟᱞᱮᱮᱥᱮᱫ ᱦᱚᱸ ᱱᱚᱜᱼᱚ ᱱᱚᱣᱟ ᱥᱮᱨᱢᱟ ᱫᱟᱜ ᱡᱟᱹᱲᱤ ᱚᱥᱮ ᱟᱜᱮ ᱟᱞᱮ ᱦᱚᱸ ᱢᱮᱱᱟᱜ ᱞᱮᱭᱟ ᱟᱨ ᱡᱟᱦᱟᱱᱟᱜ ᱚᱱᱠᱟ ᱠᱮᱱᱮᱞ ᱠᱚ ᱥᱮᱼᱼ ᱢᱚᱴᱚᱨ ᱠᱚ ᱥᱮ ᱡᱟᱦᱟᱱᱟᱜᱼᱼ ᱤᱭᱟᱹ ᱠᱚᱫᱚ ᱵᱟᱹᱱᱩᱜᱼᱟ ᱦᱟᱸᱜ ᱚᱱᱟ ᱠᱷᱟᱹᱛᱤᱨ ᱛᱮ ᱱᱚᱜᱼᱚᱭ ᱱᱤᱭᱟᱹ ᱫᱷᱟᱣ ᱜᱮ ᱡᱩᱫᱤ ᱪᱟᱥ ᱢᱟᱱᱮᱼᱼ ᱫᱟᱜ ᱞᱮᱠᱷᱟᱡ ᱮᱱ ᱱᱚᱠᱟ ᱪᱟᱥᱵᱟᱥ ᱦᱩᱭᱩᱜᱼᱟ ᱟᱨ ᱡᱩᱫᱤ ᱫᱟᱜ ᱵᱟᱭ ᱫᱟᱜ ᱡᱟᱹᱲᱤ ᱞᱮᱠᱷᱟᱼᱼ ᱥᱮ ᱵᱩᱡᱷᱟᱹᱣ ᱢᱮ ᱟᱞᱮᱥᱮᱫ ᱫᱚ ᱟᱠᱟᱞᱮ ᱞᱮᱠᱟ ᱯᱲᱟᱣ ᱱᱟᱦᱟᱜ ᱛᱚ ᱟᱹᱰᱤ ᱤᱭᱟᱹ ᱠᱚᱥᱴᱚ ᱫᱟᱜ ᱨᱮᱱᱟᱜ ᱢᱮᱱ ᱫᱟᱲᱮᱼᱟ᱾ ᱟᱫᱚ ᱨᱮᱭᱟᱲ ᱫᱤᱱ ᱱᱚᱣᱟ-ᱜᱼᱼ ᱱᱚᱣᱟ ᱦᱩᱲᱩ ᱠᱚ ᱤᱨ ᱵᱟᱲᱟ ᱠᱟᱛᱮ ᱪᱟᱥ ᱦᱚᱸ ᱦᱩᱭᱩᱜ ᱜᱮᱭᱟ ᱢᱤᱫᱵᱟᱨ ᱡᱮᱥᱮ ᱱᱚᱣᱟ ᱛᱩᱲᱤ ᱠᱚ ᱥᱮ ᱟᱭᱢᱟ ᱞᱮᱠᱟᱱ ᱫᱟᱹᱞ ᱠᱚ ᱫᱟᱹᱞ ᱨᱮᱦᱚᱸ ᱵᱷᱩᱴ ᱢᱥᱨᱤ ᱠᱮᱥᱟᱹᱨᱤ ᱦᱚᱲᱮᱡ ᱮᱢᱟᱱ ᱫᱚ ᱟᱯᱮ ᱥᱮᱼᱼ ᱥᱮ ᱱᱚᱣᱟ ᱛᱩᱲᱤ ᱠᱚ ᱥᱮ ᱵᱷᱩᱴ ᱮᱢᱟᱱ ᱠᱚ ᱦᱩᱭᱩᱜ ᱜᱮᱭᱟ ᱥᱮ ᱵᱟᱝ ᱦᱩᱭᱩᱜᱼᱟ ᱪᱟᱥ ᱵᱟᱥ?
ᱦᱮᱸ ᱛᱩᱲᱤ ᱠᱚᱫᱚ ᱪᱟᱥ ᱦᱩᱭᱩᱜ ᱜᱮᱭᱟ᱾ ᱩ ᱢᱟᱱᱮᱼᱼ
ᱦᱩᱸ
ᱦᱩᱲᱩ ᱤᱨ ᱠᱟᱛᱮᱮᱫ ᱫᱚ ᱱᱚᱭ ᱟᱛᱚᱼᱼ ᱠᱚ ᱟᱹᱞᱩ ᱠᱚ ᱮ ᱠᱟᱹᱥᱟᱹᱨᱤ ᱠᱚ ᱪᱮᱫ ᱠᱚᱠᱚ ᱢᱮᱱᱟ ᱠᱟᱼᱼ ᱪᱟᱥ ᱟᱠᱚ
ᱟᱪᱪᱷᱟ ᱟᱪᱪᱷᱟ᱾
ᱦ
ᱢᱟᱱᱮ ᱟᱹᱰᱤ ᱡᱟᱹᱥᱛᱤ ᱫᱚ ᱵᱟᱝ ᱦᱩᱭᱩᱜᱼᱟ ᱮᱱ ᱨᱮᱦᱚᱸ ᱢᱟᱱᱮ ᱢᱤᱫ ᱵᱟᱨ ᱚᱱᱠᱟ ᱪᱟᱥᱵᱟᱥ ᱫᱚ ᱦᱩᱭᱩᱜ ᱜᱮᱭᱟ ᱥᱮᱼᱵᱟᱝ?
ᱦᱳᱭ ᱦᱳᱭ
ᱟᱨ ᱛᱚᱵᱮ ᱥᱚᱵᱽᱡᱤ ᱮᱢᱟᱱ ᱠᱚ ᱱᱮᱛᱟᱨ ᱢᱟ ᱟᱞᱮᱥᱮᱫ ᱢᱟ ᱦᱟᱜ ᱱᱚᱝᱠᱟ ᱥᱚᱵᱽᱡᱤ ᱠᱚᱦᱚᱸ ᱠᱚ ᱪᱟᱥ ᱮᱫᱟ ᱢᱟᱱᱮ ᱵᱤᱡᱽᱱᱮᱥ ᱞᱮᱠᱟ ᱞᱟᱹᱜᱤᱫ ᱦᱚᱸ ᱟᱨ ᱟᱯᱱᱟᱨ ᱞᱟᱹᱜᱤᱫ ᱦᱚᱸ ᱥᱚᱵᱽᱡᱤ ᱠᱚᱨᱮᱢ ᱢᱮᱱ ᱫᱟᱲᱮᱭᱟᱜᱼᱟ ᱵᱮᱸᱜᱟᱲ ᱠᱚ ᱠᱩᱲᱪᱟᱹ ᱠᱚ ᱥᱮ ᱚᱱᱟ ᱵᱤᱞᱟᱛᱤ ᱠᱚ ᱦᱟᱸᱜ, ᱟᱨᱦᱚᱸ ᱟᱭᱢᱟ ᱞᱮᱠᱟᱱ ᱡᱷᱤᱸᱜᱟᱹ ᱠᱚ ᱯᱚᱴᱚᱞ ᱠᱚ ᱢᱟᱱᱮ ᱡᱚᱛᱚᱣᱟᱜ ᱱᱚᱣᱟ ᱩᱛᱩ ᱡᱤᱱᱤᱥ ᱠᱚ ᱪᱟᱥ ᱮᱫᱟ᱾ ᱟᱨ ᱟᱯᱮ ᱥᱮᱫ ᱱᱚᱣᱟ ᱩᱛᱩ ᱡᱤᱱᱤᱥ ᱥᱮ ᱥᱚᱵᱽᱡᱤ ᱮᱢᱟᱱ ᱠᱚ ᱪᱟᱥᱮᱫ ᱜᱮᱭᱟ ᱥᱮ ᱵᱟᱝᱼᱟ?
ᱦᱮᱸ ᱪᱟᱥ ᱫᱚ ᱳᱭ ᱵᱮᱸᱜᱟᱲ ᱠᱚ ᱟᱨ ᱵᱮᱸᱜᱟᱲᱼᱼ ᱵᱷᱮᱱᱰᱤ ᱛᱟᱯᱚᱨ ᱚᱱᱟᱼᱼ ᱜᱷᱟᱸᱝᱨᱟ ᱢᱮᱱᱛᱮ ᱚᱱᱟᱠᱚ ᱟᱨ ᱱᱤᱛᱳᱜ ᱡᱚᱢ ᱞᱟᱹᱜᱤᱫ ᱫᱚᱼᱼ ᱡᱚᱢ ᱡᱤᱱᱤᱥ ᱵᱚᱞᱛᱮ ᱫᱚ ᱤᱭᱟᱹ ᱡᱚᱸᱰᱨᱟ ᱠᱚ, ᱦᱩᱭᱩᱜ ᱠᱟᱱᱟ ᱡᱷᱤᱸᱜᱟ ᱠᱚ,
ᱦᱮᱸ ᱦᱮᱸ ᱡᱚᱱᱰᱨᱟ ᱦᱚᱸ ᱱᱮᱛᱟᱨᱼᱼ ᱟᱞᱮ ᱥᱮᱫ ᱦᱚᱸᱠᱚ ᱪᱟᱥ ᱮᱫ ᱜᱮᱭᱟ ᱦᱟᱸᱜ ᱢᱟᱱᱮ ᱱᱚᱣᱟ ᱫᱚ ᱦᱩᱲᱩ ᱥᱚᱸᱜᱮᱼᱼ ᱪᱤᱠᱟᱹᱢ ᱢᱮᱱ ᱫᱟᱲᱮᱭᱟᱜᱼᱟ ᱚᱱᱟ ᱫᱚ ᱚᱠᱟ ᱚᱠᱟ ᱠᱚᱨᱮ ᱜᱷᱩᱴᱩ ᱥᱮ ᱜᱚᱰᱟ ᱠᱚ ᱢᱮᱱᱟᱜᱼᱟ ᱚᱱᱮ ᱚᱱᱟ ᱡᱟᱭᱜᱟ ᱨᱮᱠᱚ ᱪᱟᱥᱟ᱾
ᱟᱨ ᱛᱚᱵᱮ ᱦᱩᱲᱩ, ᱦᱮᱸ ᱪᱮᱫ ᱞᱮᱠᱟ?
ᱢᱮᱱᱫᱟᱹᱧ ᱟᱞᱮᱚ ᱱᱚᱛᱮ ᱫᱚ ᱜᱚᱴᱟ ᱠᱚᱫᱚ ᱵᱟᱹᱱᱩᱜ-ᱟ ᱛᱚ ᱚᱱᱠᱟ ᱫᱷᱤᱨᱤ ᱦᱟᱥᱟ ᱠᱟᱱᱟ᱾ ᱵᱟᱲᱜᱮ ᱠᱚᱨᱮᱱ ᱜᱮ ᱪᱟᱥ ᱦᱩᱭᱩᱜᱮᱫ ᱛᱟᱦᱮᱱᱟ ᱡᱚᱱᱰᱨᱟ ᱠᱚᱫᱚᱼᱼ
ᱟᱪᱪᱷᱟ ᱟᱪᱪᱷᱟ ᱢᱟᱱᱮ ᱡᱟᱹᱥᱛᱤ ᱫᱚ ᱱᱚᱣᱟ ᱵᱟᱲᱜᱮ ᱠᱷᱟ ᱜᱚᱰᱟ ᱨᱮᱜᱮ ᱦᱟᱸᱜ ᱟᱨ ᱠᱷᱮᱛ ᱨᱮ ᱫᱚ ᱮᱱᱛᱮᱫ ᱱᱚᱣᱟ ᱦᱟᱥᱟ ᱢᱚᱸᱡᱽ ᱦᱟᱥᱟ ᱠᱷᱮᱛ ᱨᱮ ᱫᱚ ᱵᱟᱝ ᱜᱟᱱᱚᱜᱼᱟ ᱮᱱᱛᱮᱫ ᱟᱹᱰᱤ ᱡᱟᱹᱥᱛᱤ ᱱᱚᱣᱟ ᱫᱟᱜ ᱯᱟᱲᱟᱣ ᱞᱮᱱ ᱠᱷᱟᱡ ᱦᱚᱸ ᱱᱚᱣᱟ ᱡᱚᱸᱰᱨᱟ ᱠᱚ ᱵᱟᱝ ᱦᱩᱭᱩᱜᱼᱟ ᱥᱮ ᱢᱮᱱ ᱫᱟᱨᱮ ᱜᱚᱡ ᱪᱟᱵᱟᱜᱼᱟ ᱥᱮ ᱵᱟᱝᱼᱼ
ᱦᱩᱸ ᱦᱩᱸ
ᱚᱱᱮ ᱚᱱᱠᱟ ᱠᱟᱱ ᱜᱮᱭᱟ ᱡᱟᱭᱜᱟ ᱡᱟᱭᱜᱟ ᱨᱮ ᱡᱟᱭᱜᱟ ᱡᱟᱭᱜᱟ ᱡᱟᱭᱜᱟ ᱡᱟᱭᱜᱟ ᱨᱮ ᱢᱟᱱᱮᱼᱼ ᱮᱴᱟᱜ ᱮᱴᱟᱜ ᱵᱷᱮᱜᱟᱨ ᱵᱷᱮᱜᱟᱨ ᱱᱚᱣᱟ ᱪᱟᱥ ᱵᱟᱥ ᱠᱚ ᱦᱩᱭᱩᱜᱼᱟ
ᱦᱳᱭ ᱦᱮᱸ
ᱟᱨ ᱛᱚᱵᱮ ᱦᱩᱲᱩ ᱠᱚ ᱨᱮ ᱫᱚ ᱦᱟᱸᱜ ᱪᱮᱫ ᱪᱮᱫ ᱪᱮᱫ ᱦᱩᱲᱩ ᱠᱚ ᱯᱮ ᱪᱟᱥᱟ ᱟᱞᱮ ᱥᱮᱫ ᱢᱟ ᱥᱚᱨᱱᱟ ᱟᱨ ᱵᱷᱟᱹᱫᱟᱹᱭ ᱠᱚ ᱦᱚᱸ ᱠᱚ ᱪᱟᱥᱟ ᱟᱨ, ᱟᱯᱮ ᱥᱮᱫᱼᱼ
ᱟᱞᱮ ᱥᱮᱫ ᱫᱚ ᱥᱚᱨᱱᱚ ᱠᱚ ᱯᱩᱡᱟᱹ ᱠᱚ ᱟᱨᱚ ᱮᱢᱟᱱ ᱛᱮᱱᱟᱜ ᱱᱤᱛᱼᱼ ᱧᱩᱛᱩᱢ ᱠᱚ ᱦᱮᱱᱟᱜᱼᱟ ᱥᱳᱭᱨᱚᱵᱷ ᱠᱚᱼᱼ
ᱟᱨ ᱪᱮᱫ ᱠᱚᱪᱚ ᱠᱚ ᱪᱟᱥ ᱜᱮᱭᱟ ᱠᱚ ᱢᱟᱱᱮ ᱟᱨ ᱠᱤᱼᱼ
ᱟᱭᱢᱟ ᱞᱮᱠᱟᱱ ᱢᱟᱱᱮ ᱛᱟᱦᱮᱱ ᱜᱮᱭᱟ ᱦᱟᱸᱜ ᱟᱫᱚ ᱟᱞᱮ ᱥᱮᱫ ᱫᱚ ᱢᱟᱱᱮ ᱚᱠᱟᱴᱟᱜ ᱮᱦᱚᱵ ᱠᱷᱚᱡ ᱠᱚᱼᱼ ᱪᱟᱥ ᱵᱟᱥ ᱟᱹᱜᱩ ᱟᱠᱟᱜ ᱚᱱᱮ ᱚᱱᱟ ᱜᱮ ᱦᱟᱸᱜ ᱠᱚ ᱥᱟᱨᱮᱡ ᱠᱟᱜᱼᱟ ᱟᱨ ᱦᱚᱸ ᱫᱚᱥᱟ ᱫᱚᱥᱟᱨ ᱵᱚᱪᱷᱚᱨ ᱚᱱᱟ ᱜᱮ ᱠᱚ ᱪᱟᱥ ᱵᱟᱥ ᱠᱮᱫ ᱜᱮ ᱟᱨ ᱦᱚᱸ ᱤᱱᱟᱹ ᱠᱚ ᱥᱟᱨᱮᱡᱟ ᱚᱱᱮ ᱚᱱᱠᱟ ᱠᱟᱛᱮᱫᱼᱼ ᱢᱟᱱᱮ ᱢᱤᱫᱴᱮᱱ ᱜᱮ ᱜᱚᱴᱟ ᱫᱤᱱ ᱥᱮ ᱜᱚᱴᱟ ᱡᱤᱭᱚᱱ ᱡᱟᱹᱥᱛᱤ ᱠᱚ ᱪᱟᱥᱟ ᱦᱟᱸᱜᱼᱼ ᱟᱫᱚ ᱱᱮᱛᱟᱨ ᱜᱮ ᱦᱟᱸᱜ ᱢᱤᱫ ᱵᱟᱨ ᱦᱚᱲ ᱱᱚᱣᱟ ᱱᱟᱣᱟ ᱱᱟᱣᱟ ᱵᱷᱮᱨᱟᱭᱴᱤ ᱠᱚ ᱠᱤᱨᱤᱧ ᱮᱫᱟ ᱟᱨ ᱚᱱᱟ ᱠᱚ ᱪᱟᱥ ᱮᱫᱟ ᱦᱟᱸᱜ ᱟᱫᱚ ᱟᱯᱮ ᱥᱮᱫ ᱪᱮᱫ ᱞᱮᱠᱟ ᱢᱟᱱᱮ ᱢᱟᱨᱮ ᱦᱩᱲᱩ ᱜᱮ ᱠᱚ ᱫᱚᱦᱚ ᱠᱟᱜᱼᱟ ᱚᱱᱟ ᱠᱚ ᱡᱚᱜᱟᱣ ᱠᱟᱛᱮᱫᱼᱼ ᱫᱩᱵᱟᱨᱟ ᱚᱱᱟ ᱠᱚ ᱪᱟᱥᱟ ᱥᱮ ᱱᱟᱣᱟ ᱵᱚᱪᱷᱚᱨ ᱨᱮ ᱱᱟᱣᱟ ᱦᱩᱲᱩ ᱠᱚ ᱪᱟᱥᱟ᱾